ᱜᱚᱝᱠᱮ ᱡᱚᱦᱟᱨ ᱜᱮ ᱾
ᱦᱮᱸ ᱜᱚᱢᱠᱮ ᱡᱚᱦᱟᱨ ᱜᱮ ᱾
ᱟᱨ ᱛᱟᱨᱯᱚᱨ ᱟᱹᱰᱤ ᱫᱤᱱ ᱯᱚᱨ ᱟᱹᱰᱤ ᱫᱤᱱ ᱯᱚᱨ ᱵᱮᱱ ᱫᱤᱥᱟᱹ ᱠᱮᱫ ᱞᱤᱧᱟᱹ ᱾
ᱦᱮᱸ ᱜᱚᱝᱠᱮ ᱟᱹᱰᱤ ᱫᱤᱱ ᱯᱚᱨᱮ ᱜᱮ ᱛᱷᱟᱞᱮ ᱜᱚᱢᱠᱮ ᱦᱮᱸ ᱜᱚᱝᱠᱮ ᱱᱟᱯᱟᱭ ᱵᱟᱲᱟ ᱜᱮ ᱟᱹᱵᱤᱱ ᱜᱮ ᱚᱠᱟ ᱞᱮᱠᱟ?
ᱟ ᱟᱹᱞᱤᱧ ᱦᱚᱸ ᱛᱟᱜᱽᱲᱟ ᱜᱮ ᱦᱮᱱᱟᱜ ᱞᱤᱧᱟ ᱯᱩᱨᱟ ᱾
ᱳ ᱛᱟᱞᱦᱮ ᱫᱟᱜ ᱡᱟᱹᱯᱩᱫ ᱠᱚ ᱚᱠᱟᱞᱮᱠᱟ?
ᱟᱨ ᱫᱟᱜ ᱡᱟᱹᱯᱩᱫ ᱱᱤᱭᱟᱹ ᱥᱤᱡᱤᱱ ᱛᱚ ᱟᱹᱰᱤ ᱠᱷᱟᱛᱨᱟ ᱜᱮ ᱦᱩᱭᱩᱜ ᱠᱟᱱ ᱫᱚ ᱾ ᱛᱮᱹᱦᱤᱧ ᱥᱮᱛᱟᱜ ᱠᱷᱚᱱᱮ ᱫᱷᱩᱨᱟᱹᱣ ᱟᱠᱟᱱᱟ ᱫᱟᱜ ᱡᱚᱨᱚᱜᱼᱟ ᱱᱤᱛᱳᱜ ᱦᱚᱸ ᱟᱹᱣᱨᱤ ᱵᱚᱱᱫᱚᱭᱟ ᱾
ᱠᱤᱲᱤᱡ-ᱠᱚᱲᱚᱡ ᱱᱚᱛᱮ ᱦᱚᱸᱛᱚ ᱚᱱᱠᱟ ᱜᱮ ᱾
ᱟᱪᱷᱟ ᱵᱤᱡᱽᱞᱤ ᱵᱟᱲᱟᱭᱮᱜᱼᱟᱭ ᱥᱮ ᱵᱟᱝ?
ᱦᱮᱸ ᱵᱤᱡᱽᱞᱤ ᱟᱨᱮᱹᱞ ᱵᱟᱲᱟᱭ ᱫᱟᱭ ᱾
ᱳ ᱟᱪ-ᱪᱷᱟ ᱟᱪ-ᱪᱷᱟ, ᱟᱞᱮ ᱥᱮᱜᱢᱟ ᱚᱝᱠᱟ ᱟᱨᱮᱹᱞ ᱫᱚ ᱵᱟᱝ ᱡᱚᱨᱚᱜ ᱠᱟᱱᱟ ᱢᱮᱱᱠᱷᱟᱱ
ᱪᱤᱲᱤᱵᱤᱲᱤ-ᱪᱤᱲᱤ ᱾
ᱟᱫᱚ ᱜᱚᱝᱠᱮ ᱡᱟᱹᱯᱩᱫ ᱠᱟᱫᱟᱭ ᱥᱮᱹᱛᱳᱝ ᱵᱟᱭ ᱥᱹᱛᱳᱝ ᱫᱟ ᱾
ᱳ ᱦᱳ ᱦᱳ ᱛᱟᱞᱦᱮ, ᱛᱟᱞᱦᱮ ᱪᱟᱥᱵᱟᱥ ᱠᱚᱫᱚ ᱛᱤᱱᱟᱹᱜ ᱡᱷᱟᱹᱞ?
ᱟᱨ ᱪᱟᱥᱵᱟᱥ ᱠᱚᱢᱟ ᱱᱚᱜᱼᱚᱭ ᱛᱚ ᱦᱞᱮ ᱟᱞᱮᱜᱮ ᱟᱨᱟᱢᱵᱚ ᱦᱳᱭ ᱠᱟᱱᱟ ᱾
ᱳ ᱻ ᱦᱮᱸᱛᱚ ᱾ ᱥᱚᱯᱤᱝ ᱟᱨ ᱛᱟᱞᱦᱮ ᱛᱚᱞᱟ ᱠᱚᱫᱚ ᱯᱮ ᱛᱳᱫ ᱠᱮᱫᱟ ᱥᱮ ᱟᱹᱣᱨᱤ?
ᱛᱚᱞᱟ ᱠᱚ ᱠᱟᱹᱢᱤ ᱞᱟᱜᱟᱣ ᱦᱳᱭ ᱟᱠᱟᱱᱟ ᱢᱚᱬᱮ ᱜᱚᱴᱮᱱ ᱾
ᱳᱻ ᱠᱟᱹᱢᱤᱱ ᱞᱟᱜᱟᱣ ᱦᱳᱭ ᱟᱠᱟᱱᱟ ᱾
ᱦᱳᱭ ᱦᱳ ᱟᱨ ᱚᱱᱛᱮ ᱟᱯᱮ-ᱟᱯᱮ ᱥ ᱫᱚ?
ᱟᱞᱮ ᱦᱚᱸ ᱚᱜᱼᱚᱭ ᱛᱚ ᱛᱚᱞᱟ ᱠᱚᱫᱚ ᱛᱳᱫ ᱵᱟᱲᱟ ᱦᱳᱭᱳᱜ ᱠᱟᱱᱟ ᱱᱤᱡᱮ ᱛᱮᱜᱮ ᱛᱳᱫ ᱵᱟᱲᱟ ᱦᱳᱭᱳᱜ ᱠᱟᱱᱟ ᱾ ᱟᱫᱚ ᱵᱤᱥᱤ ᱛᱚ ᱛᱚᱞᱟ ᱛᱚ ᱵᱟᱝ ᱮᱨ ᱵᱟᱦ ᱦᱳᱭ ᱠᱟᱱᱟ ᱟᱫᱚ ᱚᱱᱟᱛᱮ ᱱᱤᱡᱮᱹ ᱚᱲᱟᱜ ᱠᱚᱨᱮᱜᱮ ᱱᱤᱡᱮᱹᱨᱟᱜ ᱛᱚ ᱟᱫᱚ ᱱᱤᱡᱮᱹ ᱛᱮᱜᱮ ᱛᱳᱫ ᱵᱟᱲᱟ ᱦᱳᱭᱳᱜ ᱠᱟᱱᱟ ᱾
ᱦᱚᱭ ᱟᱪ-ᱪᱷᱟ ᱟᱪ-ᱪᱷᱟ, ᱢᱟᱱᱮ ᱟᱢ ᱟᱢ ᱦᱚᱸ ᱛᱚᱞᱟ ᱠᱚᱢ ᱛᱳᱫᱽ ᱮᱜ ᱟ ᱥᱮ ᱪᱮᱛᱟ?
ᱵᱟᱝ ᱱᱤᱡᱮ ᱫᱚ ᱛᱚᱞᱟ ᱛᱳᱫ ᱠᱚᱫᱚ ᱵᱟᱢ ᱪᱟᱞᱟᱜ ᱜᱮᱭᱟ ᱟᱫᱚ ᱵᱟᱝ ᱪᱟᱞᱟᱣ ᱵᱟᱲᱟ ᱦᱯᱭ ᱠᱟᱱᱟ ᱛᱚᱞᱟ ᱛᱳᱫ ᱫᱚ ᱦᱟᱸᱜ ᱛᱚᱞᱟᱢ ᱛᱳᱫᱟ ᱦᱟᱸᱜ ᱧᱮᱞ ᱢᱮ ᱨᱟᱪᱟᱜ ᱛᱮᱜᱮᱢ ᱪᱷᱟᱲᱟᱣᱟ ᱚᱱᱟ ᱞᱟᱦᱟ ᱤᱭᱟᱹ ᱠᱚᱜᱮ ᱾
ᱦᱳᱭ ᱦᱳᱭ ᱚᱱᱟ ᱛᱮᱜᱮ ᱤᱧᱦᱚᱸ ᱠᱟᱢᱤᱱ ᱠᱚᱧ ᱞᱟᱜᱟᱣ ᱟᱠᱟᱫ ᱠᱚᱣᱟ ᱠᱦᱚᱱ ᱫᱚ ᱚᱱᱮ ᱧᱮᱞ ᱢᱮ ᱜᱚᱦᱚᱲ ᱜᱚᱦᱚᱲ ᱵᱟᱺᱰᱤ ᱠᱟᱜ ᱟᱢ ᱾
ᱦᱮᱸ ᱦᱮᱸ, ᱜᱚᱦᱚᱲ ᱵᱟᱺᱰᱤ ᱚᱱᱟ ᱡᱟᱦᱟᱸ ᱛᱚᱞᱟ ᱨᱮᱱᱟᱜ ᱤᱭᱟᱹᱛᱮᱫ ᱜᱮᱢ ᱵᱟᱺᱰᱤ ᱠᱟᱜᱼᱟ ᱾
ᱦᱳᱭ ᱦᱳᱭ ᱟᱫᱚ ᱚᱱᱟ ᱨᱮᱦᱮᱫ ᱛᱮᱫ ᱫᱚ ᱛᱟᱦᱮᱸ ᱠᱟᱛᱮ ᱚᱱᱟ ᱫᱚ ᱪᱮᱜ ᱠᱟᱢ ᱨᱚᱦᱚᱭᱟ ᱾
ᱦᱳᱭ ᱦᱳᱭ ᱛᱟᱞᱦᱮ ᱪᱮᱜ ᱠᱚ ᱦᱳᱲᱳ ᱠᱚᱯᱮ ᱤᱭᱟᱹ ᱠᱟᱫᱟ ᱢᱟᱱᱮ ᱪᱮᱜ ᱠᱚ ᱛᱚᱞᱟ ᱯᱮ ᱮᱨ ᱠᱟᱫᱟ?
ᱟᱞᱮ ᱛᱚᱞᱟ ᱫᱚᱢ ᱵᱟᱨᱯᱮ ᱨᱚᱠᱚᱢ ᱞᱮ ᱮᱨ ᱠᱟᱫᱟ ᱪᱮᱜ ᱠᱚᱪᱚᱝ ᱧᱩᱛᱩᱢ ᱮᱢᱟᱱ ᱛᱮᱢᱟᱱ ᱾ ᱪᱮᱜ ᱚᱱᱟ ᱵᱤᱵᱤ-ᱮᱜᱟᱨᱚ ᱠᱚ ᱞᱟᱹᱭᱮᱫᱼᱟ ᱛᱟᱨᱯᱚᱨ ᱚᱱᱟ ᱯᱟᱭᱮᱥ ᱦᱳᱲᱳ᱾
ᱦᱩ ᱦᱩ ᱺ
ᱪᱮᱜ ᱵᱟᱸᱥ ᱠᱷᱴᱷᱤ ᱪᱟᱣᱞᱮ ᱨᱮᱱᱟᱜ ᱪᱮᱜ ᱠᱟᱱᱟ ᱪᱮᱜ ᱧᱩᱛᱩᱢ ᱵᱷᱟᱞᱮᱹ ᱴᱷᱤᱠ ᱵᱟᱹᱧ ᱵᱟᱲᱟᱭᱟ ᱛᱚ ᱾
ᱦᱮᱸ ᱦᱮᱸ, ᱛᱟᱞᱦᱮ ᱯᱟᱭᱮᱥ ᱦᱚᱸ ᱟᱯᱮ ᱫᱚᱯᱮ ᱪᱟᱥ ᱜᱮᱭᱟ?
ᱪᱤ ᱠᱚᱸ?
ᱯᱟᱭᱮᱥ ᱛᱟᱞᱦᱮ ᱯᱮ ᱪᱟᱥ ᱜᱮᱭᱟ ᱯᱟᱭᱮᱥ ᱦᱳᱲᱳ ᱾
ᱦᱳᱭ ᱚᱱᱛᱮ ᱮᱠᱫᱚᱢ ᱯᱟᱭᱮᱥ ᱪᱟᱣᱞᱮᱹ ᱫᱚ ᱯᱩᱨᱟᱹ ᱞᱮ ᱪᱟᱥ ᱜᱮᱭᱟ ᱾ ᱟᱨ ᱫᱚᱢᱮ ᱵᱟᱯᱞᱟ ᱚᱲᱟᱜ ᱠᱚ ᱦᱩᱭᱩᱜ ᱫᱚ ᱥᱩᱨ ᱨᱮ ᱚᱱᱠᱟ ᱫᱤᱠᱩ ᱠᱚ ᱦᱮᱱᱟᱜ ᱠᱚᱣᱟ ᱟᱫᱚ ᱩᱱᱠᱩ ᱠᱚᱴᱷᱮᱱ ᱞᱮ ᱟᱹᱠᱷᱨᱤᱧᱟ ᱾
ᱦᱮᱸᱛᱚ, ᱟᱨ ᱛᱟᱞᱦᱮ ᱚᱠᱟᱞᱮᱠᱟ ᱜᱚᱱᱚᱝ ᱫᱚ?
ᱦᱮᱸ ᱚᱱᱟ ᱯᱟᱭᱮᱥ ᱪᱟᱣᱞᱮᱹᱨᱮᱱᱟᱜ?
ᱦᱩᱸᱦ
ᱚᱱᱟ ᱵᱤᱥᱤ ᱫᱚ ᱵᱟᱝ ᱚᱱᱟ ᱟ ᱯᱚᱧᱪᱟᱥ ᱴᱟᱠᱟ ᱜᱟᱱ ᱠᱟᱛᱮᱜ ᱠᱮᱡᱤ ᱾
ᱳᱻ ᱦᱮᱸᱛᱚ ᱟᱨ ᱛᱟᱞᱦᱮ ᱯᱟᱭᱮᱥ ᱫᱚ ᱛᱟᱞᱦᱮ ᱫᱚ ᱟᱯᱮ ᱰᱮᱹᱞᱤ ᱜᱮ ᱯᱨᱟᱭ ᱜᱮᱯᱮ ᱡᱚᱢ ᱜᱮᱭᱟ ᱦᱮᱸ ᱥᱮ ᱾
ᱦᱮᱸ ᱚᱲᱟᱜ ᱨᱮ ᱚᱱᱠᱟ ᱵᱮᱱᱟᱣ ᱠᱟᱛᱮ ᱞᱮ ᱡᱚᱢᱟ ᱡᱮᱹᱦᱮᱹᱛᱩ ᱪᱟᱣᱞᱮᱹ ᱛᱟᱣᱟᱞᱮᱹ ᱠᱚ ᱦᱮᱱᱟᱜᱼᱟ ᱟᱨ ᱢᱤᱫᱴᱮᱱ ᱜᱟᱹᱭ ᱦᱮᱱᱟᱭ ᱛᱟᱞᱮᱭᱟ ᱟᱫᱚ, ᱩᱱᱤ ᱛᱚᱣᱟ ᱵᱟᱲᱟᱭᱮᱫ ᱟᱭ ᱛᱚ ᱾
ᱦᱮᱸ ᱦᱮᱸ ᱛᱟᱦᱚᱞᱮ ᱵᱟᱭᱤᱥ ᱪᱮᱫ ᱞᱮᱠᱟ ᱠᱟᱛᱮᱫ ᱠᱚ ᱵᱮᱱᱟᱣᱟ ᱠᱟᱹᱴᱤᱡ ᱵᱤᱱ ᱞᱟᱹᱭ ᱞᱮᱠᱷᱟᱱ ᱜᱚᱢᱠᱮ ᱠᱟᱹᱴᱤᱡ, ᱱᱟᱯᱟᱭ ᱠᱚᱜ ᱫᱚ?
ᱟᱨ ᱯᱟᱭᱮᱥ ᱫᱚ ᱟᱹᱞᱤᱧ ᱫᱚ ᱵᱟᱝᱞᱤᱧ ᱵᱮᱱᱟᱣ ᱜᱮᱭᱟ ᱛᱚ, ᱟᱫᱚ ᱚᱲᱟᱜ ᱨᱮ ᱵᱮᱱᱟᱣ ᱠᱚ
ᱚ ᱦᱮᱸ ᱟᱫᱚ ᱠᱟᱹᱴᱤᱡ ᱦᱚᱸ, ᱵᱟᱲᱟᱭ ᱫᱚ ᱵᱟᱹᱱᱩᱜᱼᱟ?
ᱚᱝᱠᱟ ᱫᱟᱠᱟ ᱞᱮᱠᱟᱜ ᱜᱮ ᱟᱨ, ᱪᱮᱫ ᱛᱚᱣᱟ ᱠᱚᱠᱚ ᱮᱢᱟᱜ ᱛᱮ ᱚᱱᱟ ᱠᱤᱥᱢᱤᱥ ᱠᱚ ᱠᱟᱡᱩ ᱵᱟᱫᱟᱢ ᱠᱚ ᱾ ᱚᱱᱟ ᱥᱟᱶᱛᱮ ᱪᱤᱱᱤ ᱮᱢᱟᱱ ᱠᱚ ᱢᱮᱥᱟᱣᱟᱛᱮ ᱾
ᱚ ᱦᱮᱸ ᱛᱟᱦᱚᱞᱮ ᱥᱤᱵᱮᱞ ᱜᱮᱭᱟ ᱵᱷᱟᱜᱮ ᱜᱮ ᱦᱮᱸᱥᱮ ᱾
ᱮᱠᱫᱚᱢ ᱯᱩᱨᱟ ᱥᱤᱵᱤᱞᱟ ᱛᱤ ᱠᱚᱦᱚᱢ ᱪᱟᱴᱚᱜ ᱥᱟᱯᱷᱟ ᱜᱚᱫᱟ ᱾
ᱚ ᱦᱮᱸᱛᱚ ᱾ ᱛᱟᱦᱚᱞᱮ ᱱᱤᱡᱮ ᱫᱚ ᱯᱟᱭᱮᱥ ᱦᱳᱲᱳ ᱠᱚᱫᱚ ᱵᱟᱝ ᱪᱟᱥ ᱵᱟᱲᱟ ᱦᱳᱭᱳᱜ ᱜᱮᱭᱟ ᱛᱚ, ᱚᱱᱟ ᱠᱷᱟᱹᱛᱤᱨ ᱠᱤᱨᱤᱧ ᱜᱮ ᱡᱚᱢ ᱠᱤᱨᱤᱧ ᱠᱟᱛᱮ ᱜᱮ ᱡᱚᱢ ᱵᱟᱲᱟ ᱦᱳᱭᱳᱜ ᱜᱮᱭᱟ ᱾
ᱚ ᱟᱪᱪᱷᱟ ᱟᱨᱦᱚ ᱚᱲᱟᱜ ᱨᱮ ᱛᱟᱦᱚᱞᱮ, ᱤᱥᱤᱱ ᱵᱟᱲᱟᱭ ᱜᱮᱭᱟ ᱯᱮ ᱥᱤᱠᱤ ᱯᱟᱭᱥ ᱦᱚᱸ?
ᱯᱟᱭᱮᱥ ᱫᱚ ᱚᱲᱟᱜ ᱨᱮᱫᱚ ᱵᱟᱞᱮ ᱤᱥᱤᱱ ᱜᱮᱭᱟ, ᱟᱨ ᱢᱟᱱᱮ ᱮᱢᱱᱤ ᱠᱤᱨᱤᱧ ᱵᱟᱲᱟᱭ ᱦᱳᱭᱳᱜ ᱜᱮᱭᱟ᱾ ᱟᱨ ᱫᱚᱠᱟᱱ ᱠᱚᱨᱮ ᱛᱚ, ᱧᱟᱢᱚᱜ ᱜᱮᱭᱟ ᱦᱮᱸ ᱥᱮ ᱾
ᱦᱳᱭ ᱦᱳᱭ ᱟᱨ ᱵᱟᱯᱞᱟ ᱚᱲᱟᱜ ᱠᱚᱨᱮ ᱢᱟ, ᱱᱮᱛᱟᱨ ᱜᱚᱴᱟ ᱜᱮ ᱚᱱᱠᱟ ᱯᱟᱭᱮᱥ ᱠᱚ ᱵᱮᱱᱟᱣ ᱦᱟᱸᱜ ᱾
ᱦᱮᱸ ᱦᱮᱸ ᱵᱟᱯᱞᱟ ᱚᱲᱟᱜ ᱨᱮᱫᱚ, ᱯᱟᱭᱤᱥ ᱫᱚᱠᱚ ᱵᱮᱱᱟᱣᱮᱫ ᱜᱮᱭᱟ ᱦᱮᱸᱥᱮ ᱾
ᱦᱳᱭ, ᱦᱳᱭ ᱮᱠᱫᱚᱢ᱾
ᱦᱮᱸ ᱛᱟᱦᱚᱞᱮ ᱵᱟᱯᱞᱟ ᱚᱲᱟᱜ ᱠᱚᱨᱮ ᱜᱮ, ᱟᱯᱮ ᱦᱚᱸ ᱚᱱᱟ ᱠᱚᱯᱮ ᱤᱭᱟᱹᱭᱟ ᱦᱮᱸ ᱥᱮ?
ᱦᱳᱭ ᱟᱫᱚ ᱡᱟᱦᱟᱸᱭ ᱠᱚ ᱵᱟᱯᱞᱟᱜᱼᱟ, ᱩᱱᱠᱩ ᱥᱩᱨ ᱥᱩᱯᱩᱨ ᱨᱮᱱᱫᱚ ᱟᱞᱮ ᱟᱞᱮ ᱫᱚᱞᱮ ᱪᱟᱥ ᱜᱮᱭᱟ ᱛᱚ, ᱟᱫᱚ ᱟᱞᱮ ᱴᱷᱮᱱ ᱠᱚ ᱦᱤᱡᱩᱜᱼᱟ᱾ ᱞᱟᱹᱭᱟᱠᱚ ᱱᱩᱱᱟᱹᱜ ᱜᱟᱱ ᱪᱟᱣᱞᱮ ᱮᱢᱚᱜ ᱯᱮ ᱛᱟᱦᱚᱞᱮ ᱾
ᱦᱮᱸ ᱦᱮᱸ ᱚᱱᱠᱟᱱ ᱵᱮᱯᱟᱨ ᱛᱟᱦᱚᱞᱮ ᱾
ᱦᱳᱭ ᱦᱳᱭ ᱟᱨ ᱛᱟᱦᱚᱞᱮ ᱟᱯᱮ ᱫᱚ ᱪᱮᱫ ᱦᱩᱲᱩ ᱠᱚᱯᱮ ᱨᱚᱦᱚᱭᱮᱜᱼᱟ?
ᱟᱞᱮ ᱦᱚᱸ ᱚᱱᱟ ᱠᱚᱜᱮ ᱵᱤᱵᱤ ᱮᱜᱟᱨ, ᱟᱨᱦᱚᱸ ᱟᱹᱰᱤ ᱠᱤᱪᱷᱩ ᱞᱮ ᱨᱚᱦᱚᱭ ᱠᱟᱫᱟ, ᱩᱱᱟᱹᱜ ᱧᱩᱛᱩᱢ ᱫᱚ ᱵᱟᱲᱟᱭ ᱵᱟᱹᱱᱩᱜᱼᱟ᱾ ᱥᱚᱨᱱᱚ ᱠᱚ ᱟᱨ ᱪᱮᱫ ᱠᱚᱠᱚ ᱨᱚᱦᱚᱭ ᱠᱟᱫᱟ ᱦᱟᱸᱜ᱾
ᱦᱚᱜᱼᱚᱭ ᱛᱚ ᱤᱭᱟᱹ ᱪᱟᱞᱟᱣ ᱦᱳᱭᱳᱜ ᱠᱟᱱᱟ᱾ ᱢᱟᱱᱮ ᱦᱤᱛᱚᱜ ᱨᱚᱦᱚᱭ ᱨᱟᱱᱤᱝ ᱪᱟᱞᱟᱜ ᱠᱟᱱᱟ᱾ ᱟᱫᱚ ᱦᱟᱸᱜ ᱪᱤᱠᱟᱹᱜ ᱠᱟᱱᱟ ᱫᱟᱜ ᱡᱟ ᱡᱟᱹᱯᱩᱫ ᱛᱚ ᱫᱚᱢᱮ ᱦᱟᱸᱜ, ᱠᱷᱮᱛ ᱠᱚᱛᱮ ᱫᱚᱢᱮ ᱛᱚᱸᱵᱟ ᱠᱟᱱᱟ᱾
ᱚ ᱟᱪᱪᱷᱟ ᱟᱪᱪᱷᱟ, ᱟᱨ ᱛᱟᱦᱚᱞᱮ ᱥᱤ ᱞᱟᱹᱜᱤᱫ ᱫᱚ ᱠᱟᱰᱟ-ᱠᱟᱰᱟ ᱱᱟᱦᱮᱞ ᱥᱮ, ᱚᱱᱠᱟ ᱰᱟᱝᱨᱤ ᱠᱚ ᱦᱮᱱᱟᱜ ᱠᱚᱛᱟ ᱯᱮᱭᱟ?
ᱰᱟᱝᱨᱤ ᱠᱚ ᱢᱮᱱᱟᱜ ᱠᱚᱛᱟᱞᱮᱭᱟ ᱥᱤ ᱞᱟᱹᱜᱤᱫ ᱫᱚ᱾
ᱟᱪᱪᱷᱟ ᱟᱪᱪᱷᱟ ᱱᱟᱯᱟᱭ ᱜᱮᱭᱟ, ᱱᱟᱯᱟᱭ ᱜᱮᱭᱟ ᱚᱱᱟ ᱦᱚᱸ᱾ ᱟᱨ ᱛᱟᱦᱚᱞᱮ ᱥᱤ ᱠᱚᱫᱚᱢ ᱠᱟᱱ ᱜᱮᱭᱟ ᱛᱚ?
ᱥᱤ ᱠᱚᱫᱚ ᱜᱟᱱ ᱜᱟᱱ, ᱥᱤ ᱠᱚ ᱥᱟᱱᱛᱟᱲ ᱦᱳᱭ ᱠᱟᱛᱮ ᱡᱩᱫᱤ ᱥᱤ ᱵᱟᱢ ᱜᱟᱱᱼᱟ ᱛᱟᱦᱚᱞᱮ ᱠᱤ ᱜᱟᱱᱚᱜᱼᱟ, ᱞᱟᱹᱭ ᱢᱮᱥᱮ?
ᱦᱮᱸ ᱮᱠᱫᱚᱢ ᱮᱠᱫᱚᱢ ᱥᱤ ᱠᱚᱫᱚ, ᱮᱠᱟᱞ ᱜᱮ ᱵᱟᱲᱟᱭ ᱞᱟᱹᱠᱛᱤ ᱠᱟᱱᱟ᱾
ᱦᱳᱭ ᱵᱟᱲᱟᱭ ᱞᱟᱹᱠᱛᱤ ᱥᱟᱱᱛᱟᱲ ᱫᱚ, ᱟᱵᱚ ᱡᱟᱦᱟᱸ ᱥᱟᱱᱛᱟᱲ ᱢᱮᱱᱟᱜ ᱵᱚᱱᱟ ᱟᱵᱚ ᱫᱚ᱾ ᱱᱟᱦᱮᱞ ᱠᱚᱛᱮ ᱜᱮᱛᱚ ᱵᱚᱱ ᱥᱤ ᱵᱟᱲᱟᱭ ᱜᱮᱭᱟ ᱦᱮᱸᱥᱮ ᱵᱟᱝ?
ᱦᱮᱸ ᱮᱠᱫᱚᱢ ᱮᱠᱫᱚᱢ ᱱᱟᱦᱮᱞ ᱠᱚᱛᱮ ᱜᱮ, ᱱᱮᱛᱟᱨ ᱫᱚ ᱴᱨᱟᱠᱴᱟᱨ ᱩᱰᱩᱠᱚᱜ ᱠᱟᱱᱟ ᱩᱰᱩᱠ ᱫᱚ ᱢᱮᱱᱠᱷᱟᱱ ᱟᱨ ᱚᱱᱟ ᱱᱟᱦᱮᱞ ᱛᱮᱦᱚᱸ, ᱮᱠᱫᱚᱢ ᱥᱤ ᱫᱚ ᱵᱟᱲᱟᱭ ᱫᱚ ᱞᱟᱹᱠᱛᱤ ᱠᱟᱱ ᱜᱮᱭᱟ᱾
ᱦᱮᱸ ᱟᱫᱚ ᱱᱟᱦᱮᱞ ᱛᱮᱜᱮ, ᱥᱤ ᱨᱮᱫᱚ ᱡᱟᱦᱟᱸ ᱥᱩᱠ ᱧᱟᱢᱚᱜ ᱫᱚ, ᱟᱹᱰᱤ ᱟᱞᱟᱫᱟ ᱥᱩᱠ ᱦᱮᱸᱥᱮ?
ᱦᱮᱸ ᱮᱠᱫᱚᱢ ᱚᱱᱟ ᱱᱟᱦᱮᱞ ᱨᱮᱱᱟᱜ ᱜᱮ ᱥᱩᱠ, ᱴᱨᱟᱠᱴᱟᱨ ᱨᱮᱫᱚ ᱠᱟ ᱛᱮᱢᱚᱱ ᱚᱱᱠᱟ ᱥᱩᱠ ᱫᱚ ᱵᱟᱝ ᱧᱟᱢᱚᱜᱼᱟ᱾
ᱦᱮᱸ ᱦᱮᱸ ᱱᱟᱦᱮᱞ ᱡᱟᱦᱟᱸᱟᱢ ᱚᱛᱟ ᱠᱟᱜ ᱫᱚ
ᱦᱳᱭ ᱟᱨ ᱢᱤᱫ ᱫᱤᱛᱮ ᱚᱱᱟ ᱞᱟᱴᱷᱤ ᱥᱟᱵ ᱠᱟᱛᱮ ᱰᱟᱝᱨᱤᱢ ᱞᱟᱜᱟ ᱠᱤᱱ ᱫᱚ᱾
ᱦᱮᱸ ᱦᱮᱸ ᱦᱮᱸ ᱟᱨ ᱴᱤᱯᱷᱤᱱ ᱛᱮ ᱫᱟᱠᱟ ᱠᱚ ᱟᱹᱜᱩᱣᱟᱢᱟ ᱦᱮᱸᱥᱮ᱾
ᱦᱳᱭ ᱮᱠᱫᱚᱢ ᱯᱩᱨᱟ ᱩᱱᱟᱹᱜ ᱴᱤᱯᱷᱤᱱ ᱥᱩᱫᱷᱟ ᱠᱷᱟᱭᱚᱜ ᱠᱷᱟᱭᱚᱜ ᱛᱮ ᱢᱟᱨ ᱪᱟᱵᱟ ᱜᱚᱫ ᱠᱟᱜᱼᱟ ᱫᱟᱠᱟ ᱠᱚ᱾ ᱦᱳᱭ ᱦᱳᱭ ᱮᱠᱫᱚᱢ ᱟᱨ ᱚᱱᱟ ᱚᱱᱟ ᱠᱷᱮᱛ ᱵᱟᱹᱫᱽᱼᱼ ᱠᱚᱨᱮ ᱡᱚᱢ ᱨᱮᱱᱟᱜ ᱟᱹᱰᱤ ᱢᱟᱱᱮ ᱟᱞᱟᱫᱟ ᱟᱹᱰᱤ ᱤᱱᱴᱟᱨᱮᱥᱴ ᱧᱚᱜ ᱜᱮ ᱵᱩᱡᱷᱟᱹᱜᱼᱼ
ᱦᱳᱭ ᱠᱟᱹᱴᱤᱡ ᱨᱟᱹᱥᱠᱟᱹ ᱧᱚᱜᱼᱟ ᱦᱮᱸᱥᱮ
ᱦᱮᱸ ᱮᱠᱫᱚᱢ᱾
ᱡᱟᱦᱟᱸ ᱥᱩᱠ ᱧᱟᱢᱚᱜ ᱫᱚ ᱚᱱᱟ ᱫᱚ ᱚᱠᱟᱨᱦᱚᱸ ᱵᱟᱹᱱᱩᱜᱼᱟ ᱚᱲᱟᱜ ᱨᱮᱢ ᱡᱚᱢᱟ ᱩᱱᱟᱹᱜ ᱥᱩᱠ ᱫᱚ ᱵᱟᱹᱱᱩᱜᱼᱟ ᱡᱟᱦᱟᱸᱼᱼ
ᱮᱠᱫᱚᱢ ᱮᱠᱫᱚᱢ ᱠᱷᱮᱛ ᱨᱮ ᱡᱮᱢᱚᱱ ᱡᱮᱴᱟ ᱥᱩᱠᱼᱼ
ᱦᱩᱸ ᱦᱩᱸ ᱚᱱᱠᱟ ᱛᱟᱦᱚᱞᱮ ᱛᱟᱦᱞᱮ ᱡᱚᱢ ᱵᱟᱲᱟ ᱠᱟᱜ ᱜᱮᱭᱟᱢ ᱛᱚ ᱠᱷᱮᱛ ᱠᱚᱨᱮ ᱫᱚ ᱦᱮᱸ ᱥᱮ᱾
ᱦᱮᱸ ᱮᱠᱫᱚᱢ ᱯᱩᱨᱟᱹ ᱡᱚᱢ ᱵᱟᱲᱟᱭ ᱦᱩᱭᱩᱜ ᱠᱟᱱᱟ ᱱᱤᱭᱟᱹ ᱵᱟᱨ ᱱᱚᱜᱼᱚᱭ ᱛᱤᱦᱤᱧ ᱜᱮᱼᱼ ᱠᱟᱹᱴᱤᱡ ᱠᱷᱮᱛ ᱪᱟᱞᱟᱣ ᱦᱩᱭᱱᱟ ᱟᱨᱼᱼ ᱥᱤ ᱵᱟᱲᱟ ᱦᱩᱭᱱᱟ ᱛᱟᱨᱯᱚᱨ ᱫᱟᱠᱟ ᱠᱚ ᱡᱚᱢ ᱦᱩᱭᱩᱜ ᱠᱟᱱ ᱛᱟᱦᱮᱱᱟ ᱟᱨ ᱠᱟᱹᱴᱤᱡ ᱡᱷᱤᱯᱤᱨᱼᱼ ᱫᱟᱜ ᱮᱫ ᱛᱟᱦᱮᱸᱜ ᱟᱨ ᱪᱷᱟᱯᱟ ᱦᱩᱭ ᱟᱠᱟᱱᱟ᱾
ᱦᱮᱸᱛᱚ,
ᱛᱟᱦᱚᱞᱮ ᱠᱷᱮᱛ ᱠᱚᱨᱮ ᱫᱚ ᱟᱨ ᱠᱷᱮᱛ ᱠᱚᱨᱮ ᱟᱨ ᱠᱟᱴᱠᱚᱢ ᱠᱚᱢ ᱧᱟᱢ ᱠᱚᱢᱟ ᱥᱮ ᱟᱯᱮ ᱥᱮᱫ ᱫᱚ ᱠᱟᱴᱠᱚᱢ ᱠᱚᱠᱚ ᱧᱟᱢᱚᱜ ᱜᱮᱭᱟ ᱥᱮ ᱵᱟᱠᱚ ᱧᱟᱢᱚᱜ ᱜᱮᱭᱟ?
ᱮᱠᱫᱚᱢ ᱟᱞᱮ ᱥᱮᱫ ᱢᱟ ᱠᱟᱴᱠᱚᱢ ᱠᱚᱫᱚ ᱢᱟ ᱦᱮᱸᱫᱮ ᱦᱮᱸᱫᱮ ᱠᱟᱴᱠᱚᱢ᱾ ᱦᱮᱸ ᱦᱳᱭ ᱟᱹᱰᱤ ᱰᱟᱹᱴᱷᱩᱼ ᱰᱟᱹᱴᱷᱩ ᱜᱮᱠᱚ ᱧᱮᱞᱚᱜᱼᱟ᱾
ᱚ ᱛᱟᱦᱚᱞᱮ ᱡᱚᱢ ᱵᱟᱲᱟ ᱟᱠᱟᱫ ᱠᱚᱜᱮᱭᱟᱢ ᱠᱟᱴᱠᱚᱢ ᱨᱤᱫᱼᱼ
ᱮᱠᱫᱚᱢ ᱠᱟᱴᱠᱚᱢ ᱨᱤᱫ ᱟᱨᱼᱼ ᱢᱟᱱᱮ ᱨᱚᱦᱚᱲ ᱢᱟᱹᱨᱤᱪ ᱫᱚ ᱚᱱᱠᱟ ᱫᱚ ᱵᱟᱝᱞᱮ ᱢᱮᱥᱟ ᱵᱮᱨᱮᱞ ᱢᱟᱹᱨᱤᱪᱼᱼ
ᱦᱮᱸ ᱦᱮᱸ ᱡᱟᱦᱟᱸ ᱨᱤᱫ ᱛᱟᱢ ᱟᱨᱮᱢ ᱡᱚᱢᱟ ᱫᱟᱜ ᱛᱮᱫ ᱫᱟᱠᱟ ᱦᱮᱸᱥᱮᱼᱼ
ᱦᱳᱭ ᱫᱟᱜ ᱛᱮᱫ ᱫᱟᱠᱟ᱾ ᱟᱨ ᱡᱮᱴᱟ ᱵᱩᱡᱷᱟᱹᱜ ᱫᱚ ᱮᱠᱫᱚᱢ ᱟᱹᱰᱤ ᱠᱚᱴᱨᱟ ᱜᱮ
ᱦᱳᱭᱛᱚ ᱚ ᱛᱟᱦᱚᱞᱮ ᱟᱯᱮ ᱥᱮᱫ ᱠᱟᱴᱠᱚᱢ ᱠᱚᱠᱚ ᱧᱟᱢ ᱫᱚᱠᱚ ᱧᱟᱢᱚᱜ ᱜᱮᱭᱟ ᱦᱮᱸ ᱥᱮ?
ᱦᱳᱭ ᱦᱳᱭ ᱟᱨ ᱟᱯᱮ ᱥᱮᱫ ᱩᱱᱠᱩ ᱜᱚᱸᱜᱷᱟ ᱠᱚ ᱨᱚᱠᱚᱡ ᱠᱚᱠᱚ ᱧᱟᱢᱚᱜ ᱟᱥᱮ ᱵᱟᱝ?
ᱦᱮᱸ ᱜᱚᱝᱜᱷᱟ ᱠᱚ, ᱨᱚᱠᱚᱡ ᱠᱚ ᱦᱚᱸ ᱠᱚ ᱧᱟᱢᱚᱜ ᱜᱮᱭᱟ। ᱜᱚᱝᱜᱷᱟ ᱞᱮᱴᱚ ᱡᱚᱢ ᱵᱟᱲᱟ ᱦᱩᱭ ᱠᱟᱱ ᱜᱮᱭᱟ ᱵᱷᱟᱜᱮ ᱜᱮ ᱵᱩᱡᱷᱟᱹᱜᱼᱟ ᱡᱚᱢ ᱵᱟᱲᱟ ᱟᱠᱟᱫ ᱜᱮᱭᱟᱢ ᱥᱮ ᱵᱟᱝ?
ᱟᱪᱪᱷᱟ ᱞᱮᱴᱚ ᱫᱚ ᱵᱟᱝ ᱡᱚᱢ ᱵᱟᱲᱟ ᱦᱩᱭ ᱟᱠᱟᱱᱟ, ᱢᱮᱱᱱᱠᱷᱟᱱ ᱩᱱᱠᱩ ᱜᱚᱸᱜᱷᱟ ᱯᱤᱴᱷᱟᱹ ᱫᱚ ᱡᱚᱢ ᱵᱟᱲᱟ ᱦᱩᱭ ᱟᱠᱟᱱᱟ।
ᱚ ᱜᱚᱸᱜᱷᱟ ᱯᱤᱴᱷᱟᱹ?
ᱦᱳᱭ।
ᱚ ᱢᱟᱱᱮ ᱮᱢᱱᱤ ᱡᱟᱦᱟᱸ ᱞᱮᱠᱟ ᱡᱤᱞᱮᱢ ᱯᱤᱴᱷᱭᱟ ᱚᱱᱠᱟ ᱜᱮ ᱜᱚᱝᱜᱷᱟ ᱠᱚ ᱯᱤᱴᱷᱭᱟ ᱦᱮᱸ ᱥᱮ ᱞᱤᱼᱼ
ᱦᱮᱸ ᱚᱱᱠᱟ ᱜᱮ ᱚᱱᱠᱟ ᱜᱮ ᱟᱨ ᱛᱟᱦᱚᱞᱮ ᱚᱱᱠᱟ ᱩᱛᱩ ᱫᱚ ᱪᱮᱫ ᱞᱮᱠᱟ ᱠᱚ ᱩᱛᱩ ᱠᱚᱣᱟ ᱟᱯᱮ ᱥᱮᱫ ᱫᱚ?
ᱟᱞᱮ ᱥᱮᱫ ᱫᱚ ᱜᱚᱝᱜᱷᱟ ᱞᱟᱦᱟᱢ ᱥᱟᱞᱟ ᱠᱮᱫ ᱠᱚᱣᱟ ᱦᱮᱸ ᱥᱮ।
ᱦᱮᱸ।
ᱛᱟᱨᱯᱚᱨᱮ ᱵᱩᱞᱩᱝ ᱟᱛᱮᱜ ᱫᱟᱜ ᱨᱮᱠᱚ ᱦᱮᱰᱮᱡ ᱠᱚᱣᱟ ᱦᱮᱸ ᱥᱮ।
ᱦᱳᱭ ᱦᱳᱭ।
ᱛᱟᱨ ᱯᱚᱨᱮ ᱥᱩᱱᱩᱢ ᱨᱮᱢ ᱵᱷᱟᱹᱡᱤ ᱠᱮᱫ ᱠᱚᱣᱟ ᱢᱚᱥᱞᱟ ᱠᱚᱢ ᱮᱢᱟᱜ ᱠᱚᱣᱟ ᱛᱟᱨᱯᱚᱨᱮ ᱟᱫᱚ ᱩᱛᱩ ᱠᱮᱫ ᱠᱚᱣᱟᱢ।
ᱚ ᱟᱪᱪᱷᱟ ᱟᱪᱪᱷᱟ ᱟᱪᱪᱷᱟ ᱱᱟᱯᱟᱭ ᱜᱮ ᱟᱞᱮ ᱥᱮᱫ ᱢᱟ ᱩᱱᱠᱩ ᱫᱚ ᱢᱟᱱᱮ ᱜᱚᱴᱟᱞ ᱛᱮᱜᱮ ᱠᱚ ᱩᱛᱩ ᱠᱚᱣᱟ ᱠᱟᱹᱴᱤᱡ ᱪᱩᱞᱩᱝ ᱚᱱᱟ ᱮᱼᱼ ᱛᱟᱭᱱᱚᱢ ᱫᱷᱟᱨᱮ ᱟᱨ ᱥᱟᱢᱟᱝ ᱫᱷᱟᱨᱮ ᱛᱮᱫ ᱠᱚ ᱪᱷᱟᱲᱟᱣ ᱛᱟᱠᱚᱣᱟ।
ᱦᱮᱸ ᱦᱮᱸ ᱦᱮᱸ ᱚ ᱛᱟᱦᱚᱞᱮ ᱚᱱᱮ ᱢᱟᱱᱮ ᱦᱱᱮ ᱛᱟᱦᱞᱮ ᱪᱩᱥᱟᱹᱣ ᱠᱟᱛᱮ ᱯᱮ ᱡᱚᱢ ᱜᱮᱭᱟ ᱦᱟᱱᱮ ᱪᱩ
ᱦᱳᱭ ᱦᱳᱭ ᱮᱠᱫᱚᱢ ᱥᱮᱨᱚᱠᱚᱢ ᱚᱱᱮ ᱟᱱᱮ ᱡᱟᱝ ᱡᱮᱢᱚᱱ ᱮᱢ ᱪᱩᱥᱟ ᱮ ᱵᱷᱤᱛᱤᱨ ᱨᱮᱱᱟᱜ ᱨᱟᱥᱟᱢ ᱪᱩᱥᱟ ᱩᱰᱩᱜᱟ ᱦᱳᱭ ᱚᱝ ᱚᱱᱠᱟ ᱜᱮ ᱱᱩᱠᱩ ᱦᱚᱸ ᱥᱮᱨᱚᱠᱚᱢ ᱪᱩᱥᱟᱹᱣ ᱜᱚᱫ ᱠᱟᱠᱚ ᱟᱢ ᱩᱰᱩᱠ ᱜᱚᱫᱚᱜᱼᱟ।
ᱦᱮᱸ ᱚᱱᱠᱟ ᱫᱚ ᱟᱸᱚᱢ ᱫᱚᱩᱧ ᱟᱸᱡᱚᱢ ᱵᱟᱲᱟ ᱟᱠᱟᱫ ᱠᱚᱜᱮᱭᱟ ᱡᱚᱢ ᱠᱚᱣᱟ ᱠᱚ ᱚᱱᱠᱟ ᱟᱫᱚ ᱡᱚᱢ ᱫᱚ ᱵᱟᱝ ᱡᱚᱢ ᱵᱟᱲᱟ ᱦᱩᱭ ᱠᱟᱱᱟ। ᱟᱯᱮ ᱥᱮᱫ ᱡᱟᱦᱟᱸ ᱛᱤᱥ ᱪᱟᱞᱟᱣ ᱞᱮᱱᱠᱷᱟᱱ ᱡᱚᱢ ᱦᱩᱭᱩᱜᱼᱟ।
ᱦᱮᱸ ᱮᱠᱫᱚᱢ ᱮᱠᱫᱚᱢ ᱱᱚᱜᱼᱚᱭ ᱱᱮᱛᱟᱨ ᱥᱤᱡᱤᱱ ᱜᱮ ᱦᱤᱡᱩᱜ ᱢᱮᱥᱮ ᱫᱚᱢᱮ ᱠᱚ ᱧᱟᱢᱚᱜ ᱠᱟᱱᱟ।
ᱚ ᱠᱟᱴᱠᱚᱢ ᱠᱚ?
ᱦᱮᱸ ᱠᱟᱴᱠᱚᱢ ᱠᱚ ᱜᱚᱝᱜᱟ ᱦᱳᱭ ᱜᱚᱝᱜᱷᱟ ᱠᱚ।
ᱛᱟᱦᱚᱞᱮ ᱠᱟᱴᱠᱚᱢ ᱫᱚ ᱚᱠᱟ ᱞᱮᱠᱟ ᱠᱟᱛᱮ ᱯᱮ ᱩᱛᱩ ᱠᱚᱜᱮᱭᱟ।
ᱠᱟᱴᱠᱚᱢ ᱫᱚ ᱚᱱᱠᱟ ᱫᱚ ᱵᱟᱝᱞᱮ ᱩᱛᱩ ᱵᱟᱲᱟ ᱟᱠᱟᱫ ᱠᱚᱣᱟ ᱛᱚ ᱱᱩᱠᱩ ᱫᱚ ᱨᱤᱫ ᱨᱤᱫ ᱵᱟᱲᱟ ᱦᱩᱭ ᱠᱟᱱᱟ।
ᱚ ᱠᱟᱴᱠᱚᱢ ᱦᱚᱛᱚ ᱡᱟᱦᱟᱸ ᱚᱱᱮ ᱤᱭᱟᱹ ᱠᱮᱫ ᱠᱚᱣᱟᱢ ᱰᱟᱱᱴᱤᱜ ᱢᱮᱥᱟ ᱢᱟᱱᱮ ᱟᱞᱚᱢ ᱵᱟᱪᱷᱟᱣ ᱠᱚᱣᱟ ᱟᱨ ᱡᱟᱦᱟᱸ ᱰᱟᱱᱴᱤᱜ ᱢᱮᱥᱟ ᱥᱩᱱᱩᱢ ᱨᱮ ᱵᱷᱟᱹᱡᱤ ᱠᱟᱛᱮᱜ ᱛᱮ ᱡᱟᱦᱟᱢ ᱡᱚᱢ ᱠᱚᱫᱚ ᱰᱟᱴᱚᱢ ᱠᱚ ᱡᱚᱢ ᱛᱟᱠᱚ ᱢᱮ ᱟᱹᱰᱤ ᱪᱮᱦᱚᱨᱟ ᱵᱩᱡᱷᱟᱹᱜᱼᱟ।
ᱟᱪᱪᱷᱟ ᱢᱟᱱᱮ ᱜᱚᱴᱟᱞ ᱛᱮ ᱠᱷᱟᱸᱡᱚ ᱠᱚ ᱦᱩᱭᱩᱜᱼᱟ ᱚᱱᱟ ᱡᱟᱸᱜᱟ ᱠᱚ ᱟᱨ ᱰᱟᱴᱚᱢ ᱠᱚ ᱢᱮᱥᱟ ᱠᱟᱛᱮ ᱜᱮ? ᱟᱪᱪᱷᱟ ᱩᱱᱠᱩ ᱫᱚ ᱨᱟᱯ ᱨᱟᱯᱟ ᱪᱟᱯ ᱪᱟᱯᱟ ᱧᱚᱜ ᱫᱚ ᱚᱱᱠᱟ ᱫᱚ ᱪᱮᱫ ᱞᱮᱠᱟ ᱪᱚᱝ ᱠᱚ ᱵᱩᱡᱷᱟᱹᱜ ᱫᱚ।
ᱵᱟᱝ ᱴᱷᱤᱠ ᱜᱮᱠᱚ ᱵᱩᱡᱷᱟᱹᱜ ᱮᱱᱟ ᱢᱟᱱᱮ ᱡᱟᱦᱟᱸ ᱛᱚᱜᱚᱡ ᱡᱟᱦᱟᱸ ᱠᱟᱴᱟᱨ ᱠᱩᱴᱩᱨᱮᱢ ᱛᱚᱜᱚᱡ ᱠᱚᱫᱚ ᱟᱹᱰᱤ ᱪᱮᱨᱦᱟ ᱾
ᱚ ᱟᱪᱪᱷᱟ ᱟᱨ ᱠᱟᱹᱴᱤᱡ ᱥᱟᱰᱮᱭᱟ ᱛᱚ ᱛᱚᱜᱚᱡ ᱞᱮᱠᱟᱱ।
ᱦᱮᱸ ᱦᱮᱸ ᱦᱮᱸ ᱦᱟᱱᱮ ᱯᱟᱯᱚᱲᱮᱢ ᱡᱚᱢᱮᱫ ᱞᱮᱠᱟ। ᱦᱳᱭ ᱚᱱᱠᱟᱱ ᱵᱮᱯᱟᱨ ᱛᱟᱦᱚᱞᱮ ᱟᱨ ᱠᱷᱩᱪᱞᱟᱹ ᱠᱚᱫᱚ ᱧᱟᱢᱚᱜ ᱜᱮᱭᱟ ᱠᱚ ᱥᱮ ᱵᱟᱝ?
ᱠᱩᱪᱞᱟᱹ ᱠᱚᱢᱟ ᱟᱲᱮ ᱞᱟᱜ ᱞᱟᱜ ᱛᱮ ᱠᱩᱪᱞᱟᱹ ᱠᱚᱠᱚ ᱧᱟᱢᱚᱜ ᱜᱮᱭᱟ।
ᱚ ᱧᱟᱢ ᱫᱚᱠᱚ ᱧᱟᱢᱚᱜ ᱜᱮᱭᱟ ᱛᱟᱦᱚᱞᱮ ᱥᱟᱵ ᱵᱟᱲᱟ ᱠᱚᱜᱮᱭᱟᱯᱮ ᱥᱮ ᱵᱟᱝ?
ᱦᱮᱸ ᱠᱷᱩᱪᱤᱞᱟ ᱠᱚ ᱥᱟᱵ ᱵᱟᱲᱟ ᱠᱚ ᱦᱩᱭᱩᱜ ᱜᱮᱭᱟ ᱢᱮᱱᱠᱦᱟᱱ ᱠᱷᱩᱪᱤᱞᱟ ᱥᱟᱶ ᱛᱮ ᱩᱱᱠᱩ ᱰᱷᱚᱲ ᱠᱚᱦᱚᱸ ᱠᱚ ᱧᱟᱢᱚᱜᱼᱟ ᱛᱚ ᱟᱫᱚ ᱠᱟᱹᱴᱤᱡ ᱵᱚᱛᱚᱨ ᱧᱚᱜ ᱵᱩᱡᱷᱟᱹᱜᱼᱟ। ᱮᱸ ᱰᱷᱚᱸᱲ ᱠᱟᱱᱟᱭ ᱥᱮ ᱠᱩᱪᱞᱟᱹ ᱠᱟᱱᱟᱭ?
ᱦᱮᱸ ᱵᱟᱝᱠᱷᱟᱱ ᱤᱭᱟᱹ ᱠᱷᱩᱪᱞᱟᱹ ᱢᱚᱱᱮ ᱠᱟᱛᱮᱜ ᱰᱷᱚᱲ ᱜᱮᱢ ᱥᱟᱵ ᱠᱮᱫᱮ।
ᱦᱮᱸ ᱟᱫᱚ ᱢᱟᱭ ᱥᱚᱜᱟᱜ ᱜᱚ ᱠᱟᱜ ᱢᱮᱜᱮ।
ᱦᱮᱸ ᱦᱮᱸ ᱟᱫᱚ ᱰᱷᱚᱲ ᱫᱚ ᱞᱟᱹᱭ ᱟᱠᱚ ᱥᱚᱜᱟᱜ ᱞᱮᱠᱷᱟᱱ ᱩᱱᱟᱹᱜ ᱫᱚ ᱵᱟᱝ ᱪᱤᱠᱟᱹᱜᱼᱟ ᱥᱩᱫᱷᱩ ᱚᱸᱰᱮ ᱠᱟᱹᱴᱤᱡ ᱠᱟᱹᱴᱤᱡ ᱯᱷᱩᱞᱟᱹᱜᱼᱟ ᱥᱮ ᱪᱤᱠᱟᱹᱜᱼᱟ ᱯᱷᱚᱥᱠᱟᱜ ᱟᱠᱚ ᱞᱟᱹᱭᱟ ᱠᱚ।
ᱦᱳᱭ ᱦᱳᱭ ᱩᱱᱠᱩᱣᱟᱜ ᱫᱚ ᱵᱤᱥ ᱵᱟᱹᱱᱩᱜ ᱟ ᱥᱮ ᱪᱮᱛᱟ
ᱦᱮᱸ ᱦᱮᱸ ᱩᱱᱠᱩ ᱫᱚ ᱢᱟᱱᱮ ᱡᱟᱥᱴ ᱚᱸᱰᱮ ᱥᱩᱫᱩ ᱤᱭᱟᱹᱛᱮ ᱦᱩᱭᱩᱜ ᱛᱟᱢᱟ ᱚᱸᱰᱮ ᱢᱟᱱᱮ ᱯᱷᱩᱞᱟᱹᱜ ᱛᱟᱢᱟ।
ᱦᱮᱸ ᱚᱸᱰᱮ ᱠᱟᱹᱴᱤᱡ ᱜᱮᱨ ᱠᱮᱜ ᱢᱮᱟᱭ ᱛᱚ ᱚᱱᱟ ᱜᱮᱨ ᱨᱮᱱᱟᱜ ᱚᱱᱟ ᱵᱟᱡᱟᱣ ᱟᱠᱟᱱ ᱞᱮᱠᱷᱟᱱᱮᱢ ᱚᱰᱮ ᱵᱩᱡᱷᱟᱹᱜᱼᱟ ᱾
ᱦᱳᱭ ᱦᱳᱭ ᱛᱟᱦᱚᱞᱮ ᱠᱩᱪᱞᱟᱹ ᱫᱚ ᱛᱟᱦᱚᱞᱮ ᱡᱚᱢ ᱵᱟᱲᱟ ᱟᱠᱟᱫ ᱠᱚᱜᱮᱭᱟ ᱦᱮᱸ ᱥᱮ?
ᱦᱮᱸ ᱮᱠᱫᱚᱢ ᱠᱩᱪᱞᱟᱹ ᱫᱚ ᱯᱩᱨᱟᱹ ᱡᱚᱢ ᱵᱟᱲᱟ ᱦᱩᱭ ᱠᱟᱱ ᱜᱮᱭᱟ ᱾
ᱚ ᱚᱠᱟ ᱞᱮᱠᱟ ᱠᱚ ᱵᱩᱡᱷᱟᱹᱜᱼᱟ ᱠᱩᱪᱞᱟᱹ ᱫᱚ ᱛᱟᱦᱚᱞᱮ ᱾
ᱟᱨ ᱠᱩᱩᱪᱞᱟᱹ ᱠᱩᱪᱞᱟᱹ ᱡᱚᱢ ᱨᱮ ᱡᱟ ᱥᱤᱵᱤᱞ ᱟᱨ ᱟᱞᱚᱵᱤᱱ ᱞᱟᱹᱭᱟ ᱾ ᱩᱱᱠᱩᱣᱟᱜ ᱡᱮᱴᱟ ᱚᱱᱟ ᱢᱟᱭᱟᱝ ᱦᱮᱱᱟᱜ-ᱟ ᱥᱮ ᱩᱱᱠᱩ ᱡᱚᱠᱷᱚᱱᱮᱢ ᱟᱹᱨᱩᱵ ᱠᱚᱣᱟ ᱜᱮᱫ ᱠᱟᱛᱮᱜ ᱚᱱᱟ ᱢᱟᱭᱟᱝ ᱪᱟᱵᱟ ᱜᱮ ᱵᱟᱝ ᱪᱟᱵᱟᱜ ᱛᱟᱠᱚᱣᱟ ᱾
ᱚ ᱛᱟᱦᱚᱞᱮ ᱠᱩᱪᱞᱟᱹ ᱡᱚᱢ ᱡᱤᱞ ᱡᱚᱢ ᱞᱮᱠᱷᱟᱱ ᱢᱟᱭᱟᱝ ᱵᱮᱥᱤᱜᱼᱟ ᱥᱮ ᱪᱮᱫ ᱞᱟᱹᱭ ᱫᱚ ᱠᱚ ᱾
ᱦᱮᱸ ᱵᱮᱥᱤᱜ-ᱟ ᱥᱮ ᱵᱟᱝ ᱚᱱᱟ ᱫᱚ ᱵᱟᱝ ᱞᱤᱧ ᱵᱟᱲᱟᱭᱟ ᱢᱮᱱᱠᱷᱟᱱ ᱠᱩᱪᱞᱟᱹᱣᱟᱜ ᱢᱟᱭᱟᱝ ᱫᱚ ᱵᱮᱥᱤ ᱜᱮᱭᱟ ᱾
ᱚ ᱦᱮᱸᱛᱚ ᱢᱟᱱᱮ ᱠᱷᱩᱪᱞᱟᱹ ᱡᱟᱦᱟᱸ ᱯᱤᱥ ᱠᱟᱛᱮ ᱯᱤᱥ ᱠᱟᱛᱮ ᱠᱚ ᱩᱛᱩ ᱠᱚᱣᱟ ᱡᱟᱦᱟᱸ ᱵᱤᱞᱟᱹᱛᱤ ᱠᱚ ᱥᱟᱞᱟᱜ ᱩᱛᱩ ᱠᱚᱢ ᱨᱟᱥᱮ ᱠᱚᱢ ᱾
ᱦᱳᱭ ᱦᱳᱭ ᱮᱠᱫᱚᱢ ᱟᱹᱰᱤ ᱠᱚᱴᱨᱟ ᱜᱮ ᱠᱚ ᱵᱩᱡᱷᱟᱹᱜᱼᱟ
ᱦᱮᱸ ᱦᱮᱸ ᱚᱱᱟ, ᱚᱱᱟ ᱠᱷᱟᱹᱛᱤᱨ ᱜᱮᱛᱚ ᱠᱩᱪᱞᱟᱹ ᱡᱤᱞ ᱫᱚᱢᱮ ᱥᱤᱵᱤᱞᱟ ᱾ᱞᱟᱹᱭᱟ ᱟᱠᱚ ᱛᱚ᱾
ᱦᱳᱭ ᱦᱳᱭ ᱮᱠᱫᱚᱢ᱾
ᱦᱮᱸ ᱦᱮᱸ ᱡᱚᱡᱚ ᱥᱟᱞᱟᱜ, ᱡᱚᱡᱚ ᱥᱟᱞᱟᱜ, ᱦᱚᱛᱚ ᱠᱚ ᱩᱛᱩᱯ ᱵᱟᱲᱟ ᱠᱚᱜᱮᱭ-ᱟ᱾ ᱟᱯᱮ ᱥᱮᱫ ᱫᱚ ᱚᱠᱟ ᱞᱮᱠᱟ ᱦᱟᱸᱜ?
ᱦᱮᱸ ᱡᱚᱡᱚ ᱥᱞᱟᱜ ᱩᱛᱩ ᱫᱚ ᱵᱟᱝ ᱡᱚᱢ ᱵᱟᱲᱟ ᱦᱩᱭ ᱠᱟᱱᱟ ᱢᱮᱱᱠᱷᱟᱱ ᱥᱩᱫᱩ ᱠᱩᱪᱞᱟᱹᱜ ᱜᱮ, ᱟᱨ ᱥᱟᱶᱛᱮ ᱟᱹᱞᱩ ᱟᱨ ᱚᱱᱮ, ᱛᱩᱲᱤ ᱢᱮᱥᱟ ᱠᱟᱛᱮᱫ ᱛᱩᱲᱤ ᱵᱟᱴᱱᱟ, ᱟᱨ ᱥᱟᱶᱛᱮ ᱚᱱᱟ ᱡᱟᱰᱟ ᱵᱟᱴᱱᱟ ᱦᱚᱸᱞᱮ ᱢᱮᱥᱟ ᱵᱟᱲᱟᱭ ᱜᱮᱭᱟ᱾
ᱚ ᱚᱱᱟ ᱫᱚ ᱟᱵᱟᱨ ᱚᱠᱟ ᱞᱮᱠᱟᱱ᱾ ᱢᱟᱱᱮ
ᱡᱟᱰᱟ ᱫᱟᱨᱮ ᱨᱮᱱᱟᱜ ᱡᱟᱴᱟᱱᱟ ᱵᱟᱝᱵᱤᱱ ᱧᱮᱞ ᱟᱠᱟᱫᱟ᱾
ᱵᱟ ᱵᱟᱝ ᱧᱮᱞ ᱵᱟᱲᱟ ᱦᱩᱭ ᱠᱟᱱ ᱜᱮᱭᱟ᱾
ᱚ ᱡᱟᱞᱟ - ᱡᱟᱞᱟ᱾ ᱚᱱᱮ ᱡᱟᱰᱟ ᱫᱟᱨᱮ ᱛᱟᱦᱮᱱ ᱫᱚᱸ ᱵᱟᱲᱜᱮ ᱠᱚᱨᱮ ᱫᱟᱨᱮᱜ ᱫᱚ᱾
ᱦᱮᱸ ᱦᱮᱸ ᱫᱟᱨᱮ ᱫᱚ ᱧᱮᱞ ᱵᱟᱲᱟ ᱦᱩᱭ ᱢᱮᱱᱠᱷᱟᱱ ᱡᱟᱦᱟᱸ ᱪᱮᱫ ᱞᱮᱠᱟ ᱠᱟᱛᱮ ᱠᱚ ᱢᱮᱥᱟᱭ-ᱟ᱾ ᱚᱱᱟ ᱫᱚ ᱵᱟᱝ ᱧᱮᱞ ᱵᱟᱲᱟ ᱦᱩᱭ ᱠᱟᱱ ᱜᱮᱭᱟ᱾
ᱚ ᱟᱪᱪᱷᱟ ᱢᱟᱱᱮ ᱚᱱᱟ ᱠᱟᱹᱴᱤᱡ ᱜᱩᱸᱰᱟᱹᱭ ᱦᱩᱭᱩᱜᱼᱟ ᱚᱱᱟ ᱫᱚ᱾ ᱟᱨ ᱵᱚᱲ ᱵᱚᱲ ᱜᱮᱭᱟ ᱥᱮ?
ᱦᱮᱸ ᱦᱮᱸ
ᱟᱫᱚ ᱦᱟᱞᱠᱟ ᱦᱟᱞᱠᱟᱢ ᱜᱩᱸᱰᱟᱹ ᱠᱮᱫᱟ᱾ ᱯᱩᱨᱟᱹ ᱫᱚ ᱜᱩᱸᱟᱹ ᱫᱚ ᱵᱟᱝ ᱨᱮᱦᱚᱸ ᱜᱟᱱᱚᱜᱼᱟ᱾
ᱦᱮᱸ ᱦᱮᱸ ᱚᱸ ᱚᱱᱠᱟᱱ ᱵᱮᱯᱟᱨ ᱛᱟᱦᱚᱞᱮ?
ᱦᱳᱭ ᱮᱠᱫᱚᱢ - ᱮᱠᱫᱚᱢ᱾ ᱦᱮᱸ ᱮᱠᱫᱚᱢ ᱢᱟᱱᱮ ᱡᱚᱢ ᱞᱮᱠᱷᱟᱱ, ᱵᱮᱱ ᱵᱟᱝᱵᱮᱱ ᱦᱤᱲᱤᱧ ᱫᱟᱲᱮᱭᱟᱜᱼᱟ᱾
ᱦᱮᱸ ᱠᱩᱪᱞᱟᱹ ᱨᱟᱥᱮ ᱟᱨ ᱨᱚᱦᱚᱲ ᱫᱟᱠᱟ᱾
ᱦᱳᱭ ᱦᱳᱭ
ᱟᱨ ᱥᱟᱶᱛᱮ ᱛᱟᱦᱮᱱ ᱢᱟ᱾ ᱯᱮᱸᱭᱟᱡᱽ ᱜᱮᱫ᱾
ᱦᱳᱭ ᱯᱤᱸᱭᱟᱡᱽ ᱜᱮᱫ, ᱮᱠᱫᱚᱢ ᱟᱹᱰᱤ ᱠᱚᱴᱨᱟ ᱜᱮ ᱵᱩᱡᱷᱟᱹᱜ ᱫᱚ᱾
ᱦᱮᱸ ᱦᱮᱸ ᱟᱨ ᱠᱟᱹᱴᱤᱡ ᱵᱩᱞᱩᱝ ᱫᱟᱠᱟᱨᱮ, ᱟᱨ ᱠᱟᱵᱽᱡᱤ ᱟᱛᱮᱫ ᱦᱮᱸᱥᱮ
ᱦᱳᱭ ᱦᱳᱭ
ᱠᱟᱵᱽᱡᱤ ᱠᱟᱹᱴᱤᱡ ᱨᱚᱰᱚᱡ ᱟᱛᱟᱢ
ᱦᱮᱸ ᱮᱠᱫᱚᱢ ᱟᱨ ᱡᱮᱴᱟᱜ ᱵᱩᱡᱷᱟᱹᱜ ᱫᱚ᱾
ᱦᱮᱸ